ᱟᱸ ᱟᱸᱡᱚᱢᱚᱜ-ᱟ
ᱴᱷᱮᱠ ᱴᱷᱮᱠ ᱟᱢᱟᱜ ᱦᱚᱸ ᱟᱹᱰᱤ ᱢᱚᱸᱡᱽ ᱜᱮ ᱟᱸᱡᱚᱢᱚᱜ ᱠᱟᱱᱟ᱾
ᱟᱸᱻ
ᱛᱟᱦᱚᱞᱮ ᱱᱤᱛ ᱚᱲᱟᱜ ᱨᱮᱥᱮ ᱵᱟᱭᱨᱮ ᱨᱮ?
ᱦᱚᱸ ᱚᱲᱟᱜ ᱨᱮᱜᱮ
ᱟᱪᱪᱷᱟ ᱚᱲᱟᱜ ᱨᱮᱜᱮ ᱵᱟᱝ
ᱟᱸᱻ
ᱟᱢ ᱚᱠᱟᱨᱮ?
ᱤᱧ ᱫᱚ ᱦᱟᱸᱜ ᱚᱲᱟᱜ ᱨᱮᱫᱚ ᱵᱟᱹᱱᱩᱧᱟ᱾ ᱱᱟᱥ ᱥᱮᱱᱟᱜ ᱵᱟᱨᱦᱮ ᱧᱚᱜ ᱥᱮᱡ ᱱᱚᱣᱟ ᱫᱟᱨᱮ ᱩᱢᱩᱞ ᱥᱮᱫ ᱤᱧ ᱦᱮᱡ ᱠᱟᱱᱟ᱾ ᱚᱲᱟᱜ ᱨᱮᱦᱟᱜ ᱫᱚᱢᱮ ᱜᱮᱥ ᱧᱚᱜ ᱜᱚᱨᱚᱢ ᱧᱚᱜ ᱵᱩᱡᱟᱹᱜ ᱠᱟᱱᱟ ᱦᱳᱭ ᱢᱮᱱᱫᱟ ᱛᱟᱦᱚᱞᱮ ᱱᱟᱥᱮᱱᱟᱜ ᱦᱟᱣᱟ ᱠᱚᱦᱚᱸ ᱡᱚᱢ ᱦᱩᱭᱩᱜᱼᱟ, ᱵᱟᱭᱨᱮ ᱥᱮᱫ ᱤᱧ ᱪᱟᱞᱟᱣ ᱞᱮᱱ ᱜᱮ᱾
ᱚ ᱦᱩ ᱥᱤᱛᱩᱝ ᱦᱚᱸ ᱥᱤᱛᱩᱝ ᱠᱟᱱᱟ ᱜᱟᱡᱟ
ᱥᱤᱛᱩᱝ ᱦᱚᱸ ᱟᱹᱰᱤ ᱠᱟᱡᱟᱠ ᱜᱮ ᱥᱤᱛᱩᱝ ᱠᱟᱱᱟ᱾ ᱚᱱᱟᱛᱮ ᱢᱟᱱᱮ ᱚᱲᱟᱜ ᱠᱚᱨᱮ ᱦᱚᱸ ᱛᱟᱦᱮ ᱦᱚᱸ ᱵᱟᱝ ᱥᱟᱱᱟ ᱠᱟᱱᱟ᱾ ᱢᱟᱱᱮ ᱴᱩ ᱤᱭᱟᱹ ᱧᱚᱜ ᱜᱮ ᱵᱩᱡᱩᱜ ᱠᱟᱱᱟ ᱠᱚᱥᱚᱴᱚ᱾
ᱦᱩᱸ ᱦᱩᱸ ᱛᱚᱵᱮ ᱡᱚᱛᱚ ᱢᱚᱸᱡᱽ ᱜᱮᱭᱟᱯᱮ ᱚᱲᱟᱜ ᱠᱚᱨᱮ?
ᱦᱮᱸ ᱮᱠᱷᱚᱱ ᱫᱚ ᱡᱚᱛᱚᱜᱮ ᱢᱚᱡᱽ ᱜᱮᱭᱟ᱾ ᱟᱯᱮ ᱜᱮ ᱪᱮᱫ ᱞᱮᱠᱟ?
ᱦᱮᱸ ᱟᱞᱮ ᱦᱚᱸ ᱢᱚᱡᱽ ᱜᱮ ᱡᱚᱛᱚ ᱜᱮ᱾
ᱟᱯᱮ ᱚᱱᱛᱮ ᱫᱚ ᱫᱟᱨᱮ ᱩᱢᱩᱞ ᱠᱚ ᱡᱟᱹᱥᱛᱤ ᱢᱮᱱᱟᱜ ᱥᱮ ᱵᱟᱹᱱᱩᱜᱼᱟ ᱪᱮᱫ ᱞᱮᱠᱟ?
ᱡᱟ ᱦᱮᱸ ᱢᱮᱱᱟᱜ ᱜᱮᱭᱟ ᱫᱟᱨᱮ ᱩᱢᱩᱞ ᱫᱟᱨᱮ ᱚᱱᱠᱟ ᱠᱚ ᱨᱚᱦᱚᱭ ᱵᱟᱲᱟ ᱠᱟᱫᱟ ᱠᱚ ᱥᱟᱜᱟᱣᱟᱱ ᱫᱟᱨᱮ ᱠᱚ ᱤᱭᱟᱹ ᱠᱚ ᱟᱫᱚ ᱚᱰᱮ ᱜᱮ ᱠᱚ ᱟᱰᱰᱟ ᱵᱟᱲᱟ ᱚᱸᱰᱮ ᱠᱚ ᱪᱟᱞᱟᱣ ᱵᱟᱲᱟᱜ ᱜᱮᱭᱟ ᱠᱚ᱾
ᱚ ᱦᱮᱸ ᱦᱮᱸ ᱦᱮᱸ
ᱫᱟᱨᱮ ᱩᱢᱩᱞ ᱢᱚᱸᱡᱽ ᱜᱮ ᱦᱮᱸ᱾
ᱟᱞᱮ ᱦᱚᱸ ᱱᱚᱸᱰᱮ ᱢᱤᱫᱴᱮᱱ ᱟᱪᱪᱷᱟ ᱟᱞᱮ ᱱᱚᱰᱮ ᱡᱟᱦᱟᱸ ᱟᱹᱛᱩ ᱢᱮᱱᱟᱜᱼᱟ᱾ ᱚᱸᱰᱮ ᱦᱚᱸ ᱢᱤᱫ ᱢᱤᱫᱴᱮᱱ ᱟᱹᱰᱤ ᱞᱟᱹᱴᱩ ᱢᱟᱨᱟᱝ ᱢᱟᱱᱮ ᱵᱚᱞᱚ ᱛᱚᱨᱟ ᱜᱮ ᱵᱟᱹᱲᱤ ᱫᱟᱹᱞᱤ ᱢᱮᱱᱟᱜᱼᱟ᱾ᱟᱫᱚ ᱟᱹᱰᱤ ᱱᱟᱯᱟᱭ ᱚᱸᱰᱮ ᱡᱩᱫᱤᱢ ᱪᱟᱞᱟᱜᱼᱟ᱾ ᱢᱟᱱᱮ ᱵᱮᱥᱤ ᱜᱤᱫᱽᱨᱟᱹ ᱠᱚᱫᱚ ᱚᱸᱰᱮ ᱜᱮᱠᱚ ᱪᱟᱞᱟᱜ ᱛᱟᱦᱮᱱᱟ ᱟᱨᱠᱚ ᱚᱱᱠᱟ ᱫᱚᱢ ᱡᱩᱫᱤ ᱥᱤᱛᱩᱝᱼᱟ᱾ᱛᱟᱦᱚᱞᱮ ᱚᱸᱰᱮ ᱢᱚᱡ ᱜᱮ ᱢᱟᱱᱮ ᱨᱮᱭᱟᱲ ᱜᱮ ᱵᱩᱡᱷᱟᱹᱜ ᱛᱟᱦᱮᱱᱟ᱾ᱟᱹᱰᱤ ᱞᱟᱹᱴᱩ ᱵᱟᱹᱲᱤ ᱫᱟᱲᱤ
ᱦᱚᱸ ᱚ
ᱟᱪᱪᱷᱟ ᱜᱚᱝᱠᱮᱧ ᱠᱩᱞᱤ ᱢᱮᱛᱟᱞᱟᱝᱟ ᱱᱚᱜᱼᱚᱭ, ᱡᱟᱦᱟ ᱟᱵᱚᱫᱚ ᱱᱤᱛᱚᱜ ᱫᱚ ᱢᱳᱵᱟᱭᱤᱞ ᱵᱷᱚᱨᱥᱟ ᱥᱮ ᱢᱳᱵᱟᱭᱤᱞ ᱡᱩᱜᱽ ᱦᱚ ᱢᱮᱱ ᱜᱟᱱᱚᱜᱼᱟ᱾ ᱢᱤᱫ ᱤᱭᱟᱹ ᱛᱮᱫᱚ ᱛᱚ ᱱᱚᱜᱼᱚᱭ ᱡᱮ ᱢᱚᱵᱟᱭᱤᱞ ᱵᱮᱵᱚᱦᱟᱨ ᱨᱮ ᱢᱟᱱᱮ ᱠᱷᱟᱨᱟᱯ ᱫᱤᱠ ᱟᱨ ᱵᱷᱟᱹᱜᱤ ᱫᱤᱠ ᱢᱤᱫ ᱵᱟᱨᱭᱟ ᱱᱚᱣᱟ ᱠᱚ ᱞᱟᱹᱭ ᱛᱟᱞᱟᱝ ᱢᱮ ᱪᱮᱫ ᱞᱮᱠᱟ ᱵᱷᱟᱹᱜᱤ ᱫᱤᱠ ᱛᱟᱯᱚᱨᱮ ᱦᱟᱸᱜ ᱤᱧ ᱠᱷᱟᱨᱟᱯ ᱫᱤᱠ ᱤᱧ ᱞᱟᱹᱭᱮᱫ ᱛᱟᱞᱟᱝ-ᱟ
ᱦᱮᱸ ᱵᱷᱟᱜᱤ ᱫᱤᱠ ᱫᱚᱧ ᱢᱮᱱᱠᱷᱟᱱ ᱫᱚ ᱵᱚᱞᱮ ᱢᱳᱵᱟᱭᱤᱞ ᱫᱚ ᱴᱷᱤᱠ ᱫᱚ ᱴᱷᱤᱠ ᱜᱮᱭᱟ ᱡᱮᱢᱚᱱ ᱵᱮᱵᱚᱦᱟᱨ ᱢᱚᱡ ᱮᱢ ᱵᱮᱵᱚᱦᱟᱨ ᱠᱷᱟᱡ ᱢᱮᱱ ᱠᱷᱟᱡ ᱯᱟᱲᱦᱟᱜ ᱠᱚᱨᱮ ᱚᱱᱟ ᱠᱚᱦᱚᱸ ᱠᱟᱹᱢᱤᱭ ᱮᱢ ᱜᱮᱭᱟ᱾ ᱥᱮ ᱯᱷᱳᱱ ᱨᱮᱦᱚᱸ ᱯᱷᱳᱱ ᱛᱮᱢ ᱜᱟᱞᱢᱟᱨ ᱟ ᱟᱨᱚ ᱡᱮᱢᱚᱱ ᱟᱵᱚ ᱵᱚᱱ ᱜᱟᱞᱢᱟᱨᱟᱜ ᱠᱟᱱᱟ ᱱᱚᱣᱟ ᱵᱩ ᱠᱟᱹᱢᱤ ᱱᱚᱣᱟ ᱫᱚ ᱠᱟᱹᱢᱤ ᱜᱮ ᱦᱤᱥᱟᱹᱵ ᱢᱮ ᱦᱟᱸᱜ ᱯᱟᱨᱴ ᱴᱟᱭᱤᱢ ᱞᱮᱠᱟ᱾ ᱱᱚᱣᱟ ᱦᱚᱸ ᱢᱚᱸᱡᱽ ᱜᱮ
ᱦᱚᱸ ᱢᱮᱱ ᱞᱮᱠᱷᱟᱡ ᱱᱤᱛᱚᱜ ᱫᱚ ᱢᱟᱱᱮ ᱡᱟᱦᱟ ᱡᱤᱱᱤᱥ ᱨᱮᱱᱟᱜ ᱜᱮ ᱢᱤᱫᱴᱮᱡ ᱠᱷᱟᱨᱟᱯ ᱫᱤᱠ ᱦᱚ ᱛᱟᱦᱮᱱᱟ ᱟᱨ ᱵᱷᱟᱹᱜᱤ ᱫᱤᱠ ᱦᱚ ᱛᱟᱦᱮᱱᱟ ᱛᱚ ᱚᱱᱠᱟ ᱞᱮᱠᱟᱛᱮᱜᱮ ᱤᱧᱦᱚᱸ ᱢᱤᱫ ᱵᱟᱨᱭᱟ ᱵᱷᱟᱹᱜᱤ ᱫᱤᱠ ᱨᱮᱱᱟᱜ ᱡᱮᱢᱚᱱᱤᱧ ᱞᱟᱹᱭ ᱞᱮᱛᱟᱞᱟᱝ ᱜᱮ ᱱᱚᱜᱼᱚᱭ ᱡᱮᱢᱚᱱ ᱟ ᱞᱟᱹᱭ ᱠᱮᱜᱟ ᱱᱚᱜᱚᱭ ᱱᱤᱛᱚᱜ ᱯᱟᱨᱴ ᱴᱟᱭᱤᱢ ᱠᱟᱹᱢᱤ ᱦᱩᱭᱩᱜ ᱠᱟᱱᱟ᱾ ᱢᱳᱵᱟᱭᱤᱞ ᱵᱟᱝ ᱛᱟᱦᱮ ᱞᱮᱱ ᱠᱷᱟᱱ ᱱᱚᱣᱟ ᱠᱟᱹᱢᱤ ᱵᱟᱝ ᱦᱩᱭ ᱠᱚᱜᱼᱟ ᱥᱮ ᱵᱟᱞᱟᱝ ᱫᱟᱲᱮᱭᱟᱜ ᱠᱮᱭᱟ ᱛᱚ᱾ ᱚᱱᱟ ᱦᱚᱛᱮᱡᱛᱮ ᱢᱳᱵᱟᱭᱤᱞ ᱫᱚ ᱟᱹᱰᱤ ᱵᱷᱟᱜᱮ ᱜᱮᱭᱟ ᱟᱨ ᱱᱤᱛᱚᱜ ᱡᱩᱠᱜᱽ ᱨᱮ ᱢᱟᱱᱮ ᱰᱤᱡᱤᱴᱮᱞ ᱡᱩᱠᱜᱽ ᱨᱮ ᱠᱮᱞᱟᱥ ᱠᱚᱦᱚ ᱚᱱᱞᱟᱭᱤᱱ ᱛᱮᱜᱮ, ᱟᱫᱚᱢᱟᱜ ᱫᱚ ᱦᱩᱭᱩᱜ ᱠᱟᱱᱟ᱾ᱡᱟᱦᱟ ᱫᱚ ᱢᱳᱵᱟᱭᱤᱞ ᱛᱮᱜᱮ ᱠᱮᱞᱟᱥ ᱠᱚ ᱠᱚᱨᱟᱣᱮᱜᱼᱟ᱾ ᱛᱚ ᱟᱭᱢᱟ ᱠᱤᱪᱷᱩ ᱡᱤᱱᱤᱥ ᱮᱢ ᱥᱮᱬᱟ ᱫᱟᱲᱮᱭᱟᱜ ᱠᱟᱱᱟ᱾ ᱢᱳᱵᱟᱭᱤᱞ ᱛᱮᱜᱮ ᱫᱤᱥᱚᱢ ᱨᱮᱭᱟᱜ ᱠᱷᱚᱵᱚᱨ ᱮᱢ ᱧᱮᱞ ᱫᱟᱲᱮᱭᱟᱜ ᱠᱟᱱᱟ ᱟᱨ ᱴᱟᱠᱟ ᱯᱚᱭᱥᱟ ᱞᱮᱱᱫᱮᱱ ᱦᱚ ᱟᱹᱰᱤ ᱥᱚᱪ ᱛᱮᱜᱮ ᱦᱩᱭᱩᱜ ᱠᱟᱱᱟ᱾ ᱡᱟᱦᱟᱸᱭ ᱡᱩᱫᱤ ᱵᱟᱭᱨᱮ ᱨᱮᱭ ᱠᱟᱹᱢᱤᱭᱟ ᱩᱱᱤᱟᱢ ᱢᱟᱱᱮ ᱡᱩᱫᱤ ᱤᱭᱩ ᱯᱤᱭᱟᱭ ᱛᱟᱦᱮᱱ ᱛᱟᱢᱟ ᱵᱮᱝᱠ ᱛᱟᱦᱮ ᱛᱟᱢᱟ ᱛᱟᱦᱚᱞᱮ ᱢᱚᱵᱟᱭᱤᱞ ᱨᱮ ᱟᱢ ᱴᱟᱴᱠᱟ ᱦᱮᱡ ᱜᱚ ᱟᱢᱟ ᱯᱚᱭᱥᱟ ᱥᱟᱜᱤᱧ ᱠᱷᱚᱱ ᱟᱨ ᱡᱩᱫᱤ ᱵᱟᱝ ᱛᱟᱦᱮᱱ ᱛᱚ ᱢᱳᱵᱟᱭᱤᱞ ᱠᱚ ᱛᱟᱦᱚᱞᱮ ᱦᱟᱱᱮ ᱵᱮᱝᱠ ᱪᱟᱞᱟᱜ ᱢᱮ ᱵᱟ ᱡᱟᱦᱟᱸᱭ ᱴᱷᱮᱡ ᱮ ᱚᱱᱞᱟᱭᱤᱱ ᱥᱮᱱᱴᱟᱨ ᱪᱟᱞᱟᱜ ᱦᱩᱭᱩᱜ ᱛᱟᱢᱟ᱾ ᱛᱚ ᱱᱚᱜᱼᱚ ᱱᱚᱝᱠᱟ ᱦᱚᱛᱮᱡ ᱛᱮ ᱢᱟᱱᱮ ᱟᱹᱰᱤ ᱪᱟᱲ ᱠᱟᱹᱢᱤ ᱦᱩᱭᱩᱜᱼᱟ᱾ᱱᱚᱣᱟ ᱢᱳᱵᱟᱭᱤᱞ ᱛᱟᱦᱮᱱ ᱛᱟᱢ ᱠᱷᱟᱡ ᱡᱚᱛᱚ ᱡᱤᱱᱤᱥ ᱜᱮ᱾ ᱚᱱᱟ ᱞᱮᱠᱟᱛᱮ ᱢᱳᱵᱟᱭᱤᱞ ᱨᱮᱭᱟᱜ ᱫᱚ ᱢᱤᱫ ᱢᱮᱱ ᱞᱮᱠᱷᱟᱱ ᱫᱚ ᱵᱷᱟᱜᱮ ᱡᱤᱱᱤᱥ ᱢᱮᱱᱟᱜ ᱜᱮᱭᱟ᱾
ᱦᱩᱸ
ᱟᱨ ᱵᱟᱹᱲᱤᱡ ᱡᱤᱱᱤᱥ ᱞᱟᱹᱭ ᱛᱟᱞᱟᱝ ᱢᱮ
ᱚ ᱵᱟᱹᱲᱤᱡ ᱡᱤᱱᱤᱥ ᱫᱚ ᱟᱹᱰᱤ ᱵᱟᱹᱲᱤᱡ ᱡᱤᱱᱤᱥ ᱦᱚᱸ ᱢᱮᱱᱟᱜ ᱜᱮᱭᱟ᱾ᱪᱮᱫ ᱞᱮᱠᱟ ᱡᱮᱢᱚᱱ ᱡᱩᱫᱤ ᱠᱟᱹᱴᱤᱡ ᱜᱤᱫᱽᱨᱟᱹ ᱢᱳᱵᱟᱭᱤᱞᱮᱢ ᱥᱟᱵ ᱟᱭᱟ ᱱᱮᱛᱟᱨ ᱢᱟ ᱢᱳᱵᱟᱭᱤᱞ ᱨᱤᱞᱥ ᱨᱤᱞ ᱮᱢᱚᱱᱮ ᱧᱮᱞᱟ ᱧᱮᱞᱟ ᱧᱮᱞᱟᱢ ᱢᱟᱱᱮ ᱚᱠᱛᱚ ᱠᱤ ᱚᱠᱛᱚ ᱩᱱᱤᱭ ᱧᱮᱞ ᱛᱮᱜᱮ ᱯᱟᱨᱚᱢᱟ, ᱚᱠᱚᱭ ᱫᱚ ᱯᱷᱮᱥᱵᱩᱠᱮ ᱪᱟᱹᱞᱩᱭᱮᱫᱼᱟ᱾ ᱤᱱᱥᱴᱟᱜᱨᱟᱢ ᱨᱮ ᱨᱤᱞᱮᱠᱚ ᱤᱭᱟᱹᱮᱫ ᱠᱚᱣᱟ᱾ ᱟᱨ ᱱᱚᱝᱠᱟ ᱦᱚᱸ ᱧᱮᱞᱚᱜ-ᱟ ᱟᱫᱚᱢ ᱤᱭᱟᱹ ᱨᱮᱫᱚ ᱡᱮ ᱠᱟᱹᱴᱤᱡ ᱩᱢᱮᱨ ᱠᱷᱚᱱ ᱜᱮ ᱫᱚᱢᱮ ᱠᱚ ᱢᱟᱱᱮ ᱢᱳᱵᱟᱭᱤᱞ ᱨᱮ ᱚᱠᱛᱚ ᱮᱢᱟ ᱦᱟᱱᱤ ᱥᱟᱛᱮᱜ ᱮ ᱨᱚᱯᱚᱲ ᱠᱟᱱᱟ ᱱᱩᱭ ᱥᱟᱛᱮᱜ ᱮ ᱨᱚᱯᱚᱲ ᱠᱟᱱᱟ ᱾ᱠᱷᱟᱹᱞᱤ ᱚᱱᱟ ᱜᱮ ᱟᱭᱟᱜ ᱠᱟᱹᱢᱤ ᱫᱷᱟᱱᱫᱟ ᱠᱚᱫᱚᱭ ᱦᱤᱲᱤᱧ ᱠᱟᱜ-ᱟ᱾ ᱦᱮᱸ ᱦᱳᱭᱛᱚ ᱯᱟᱲᱦᱟᱜ ᱠᱟᱱᱟᱭ ᱯᱟᱲᱦᱟᱜ ᱨᱮᱫᱚ ᱩᱱᱟᱹᱜ ᱴᱟᱭᱤᱢ ᱵᱟᱭ ᱮᱢᱟ, ᱢᱳᱵᱟᱭᱤᱞ ᱨᱮ ᱵᱮᱥᱤ ᱴᱟᱭᱤᱢ ᱮᱢᱟ ᱚᱠᱚᱭ ᱫᱚ ᱦᱟᱹᱱᱤ ᱥᱟᱣᱛᱮ ᱨᱚᱯᱚᱲ ᱠᱟᱛᱮᱫ ᱜᱮ ᱫᱤᱱ ᱢᱟᱱᱮ ᱥᱮᱛᱟᱜ ᱠᱷᱚᱱ ᱟᱹᱭᱩᱵ ᱛᱮᱠᱚᱢ ᱧᱮᱞᱮᱭᱟ ᱜᱟᱸᱫᱟᱨ ᱜᱩᱸᱫᱩᱨ ᱫᱷᱩᱨᱟᱹᱣ ᱠᱟᱱ ᱜᱮᱭᱟ᱾ ᱛᱟᱦᱚᱞᱮ ᱱᱚᱜ-ᱚ ᱱᱚᱝᱠᱟ ᱢᱤᱫᱴᱮᱱ ᱵᱟᱹᱲᱤᱡ ᱡᱤᱱᱤᱥ ᱦᱚᱸ ᱢᱮᱱᱟᱜ-ᱟ᱾ ᱛᱚ ᱱᱚᱜ ᱱᱚᱝᱠᱟ ᱢᱟᱱᱮ ᱵᱟᱹᱲᱤᱡ ᱡᱤᱱᱤᱥ ᱟᱨ ᱵᱷᱟᱜᱮ ᱡᱤᱱᱤᱥ ᱵᱟᱱᱟᱨᱜ ᱜᱮ ᱢᱮᱱᱟᱜ ᱟᱠᱟᱫ ᱛᱚ ᱵᱷᱟᱹᱜᱤ ᱡᱤᱱᱤᱥ ᱛᱚ ᱚᱱᱟ ᱫᱚ ᱟᱢ ᱪᱮᱫ ᱞᱮᱠᱟᱢ ᱵᱮᱵᱚᱦᱟᱨᱟ ᱟᱢ ᱴᱷᱮᱡ ᱜᱮ ᱠᱟᱱᱟ᱾ ᱟᱢ ᱡᱩᱫᱤ ᱵᱷᱟᱹ ᱤᱢ ᱵᱮᱵᱚᱦᱟᱨᱟ ᱛᱟᱦᱚᱞᱮ ᱚᱱᱟ ᱫᱚ ᱵᱷᱟᱹᱜᱤ ᱟᱢ ᱴᱷᱮᱡ ᱟᱨ ᱡᱩᱫᱤ ᱠᱷᱟᱨᱟᱯ ᱮᱢ ᱵᱮᱵᱚᱦᱟᱨᱟ ᱛᱟᱦᱚᱞᱮ ᱟᱢ ᱴᱷᱮᱡ ᱫᱚ ᱚᱱᱟ ᱫᱚ ᱠᱷᱟᱨᱟᱯ
ᱦᱮᱸ ᱟᱫᱚ ᱩᱱᱠᱩ ᱜᱤᱫᱽᱨᱟᱹ ᱠᱚᱦᱚᱸ ᱟᱪᱠᱟ ᱱᱚᱜᱚᱭ ᱠᱚ ᱦᱟᱨᱟ ᱵᱟᱲᱟᱣ ᱠᱟᱱᱟ᱾ ᱩᱱᱠᱩ ᱤᱱᱟᱹᱜ ᱤᱭᱟᱹ ᱫᱚ ᱵᱟᱹᱱᱩᱜ ᱛᱟᱠᱚᱣᱟ ᱵᱩᱫᱽᱫᱷᱤ ᱠᱚᱫᱚ ᱵᱟᱹᱱᱩᱜ ᱛᱟᱠᱚᱣᱟ᱾ ᱟᱫᱚ ᱵᱩᱡᱷᱟᱹᱣ ᱟᱵᱚᱜ ᱜᱮ ᱵᱩᱡᱷᱟᱹᱣ ᱩᱪᱤᱛ ᱚᱱᱟ ᱠᱚ ᱵᱟᱝ ᱪᱤᱠᱟᱭ ᱦᱩᱭᱩᱜᱼᱟ ᱦᱩᱸ ᱯᱟᱲᱦᱟᱜ ᱠᱷᱚᱡᱽ ᱠᱚ ᱥᱟᱺᱜᱤᱧᱚᱜ ᱠᱟᱱᱟ ᱠᱚ ᱥᱤᱠᱷᱱᱟᱹᱛ ᱠᱷᱚᱡᱽ
ᱦᱳᱭ ᱱᱚᱣᱟ ᱠᱚᱫᱚ ᱟᱵᱚ ᱞᱟᱹᱭ ᱞᱟᱜᱟᱣ ᱵᱚᱱᱟ ᱡᱮ ᱩᱱᱠᱩ ᱡᱮ ᱵᱩᱡᱷᱟᱹᱣ ᱦᱮᱸ ᱡᱮ ᱱᱚᱣᱟ ᱫᱚ ᱱᱚᱝᱠᱟ ᱠᱷᱟᱡ ᱫᱚ ᱮᱴᱟᱜ ᱤᱭᱟᱹᱛᱮ ᱦᱩᱭᱩᱜ ᱠᱟᱱᱟ ᱮᱴᱟᱜ ᱠᱚᱫᱚ ᱮᱴᱟᱜ ᱡᱟᱹᱛᱤ ᱠᱚᱫᱚ ᱡᱮᱢᱚᱱ ᱥᱤᱠᱷᱱᱟᱹᱛ ᱛᱮᱠᱚ ᱞᱟᱦᱟᱭᱮᱱ ᱛᱮ ᱥᱚᱵ ᱠᱤᱪᱷᱩ ᱜᱮ ᱴᱟᱠᱟ ᱯᱚᱭᱥᱟ ᱛᱮᱦᱚᱸ ᱠᱚ ᱞᱟᱦᱟᱜ ᱠᱟᱱᱟ ᱾ ᱟᱵᱚ ᱫᱚ ᱥᱤᱠᱷᱱᱟᱹᱛ ᱛᱮᱵᱚᱱ ᱛᱟᱭᱚᱢ ᱠᱟᱱ ᱛᱮᱦᱚᱸ, ᱴᱟᱠᱟ ᱯᱚᱭᱥᱟ ᱛᱮᱦᱚᱸ ᱩᱱᱟᱹᱜ ᱵᱟᱵᱚᱱ ᱞᱟᱦᱟ ᱫᱟᱲᱮᱭᱟᱜ ᱠᱟᱱᱟ ᱾
ᱦᱩᱸ ᱾ ᱟᱫᱚ ᱱᱚᱝᱠᱟ ᱟᱹᱛᱩ ᱫᱷᱟᱹᱛ ᱨᱮᱱ ᱠᱟᱱ ᱛᱮᱵᱚ ᱤᱱᱟᱹᱜ ᱵᱟᱵᱚ ᱵᱩᱡᱷᱟᱹᱣ ᱮᱫᱟ ᱾ ᱵᱟᱡᱟᱨ ᱠᱚᱨᱮᱱ ᱫᱚ ᱩᱱᱠᱩ ᱫᱚ ᱢᱤᱫ ᱫᱚ ᱛᱟᱦᱮᱱ ᱛᱮᱠᱚ ᱵᱩᱡᱷᱟᱣᱟ ᱡᱟᱦᱟᱱᱟᱜ ᱤᱱᱠᱟᱢ ᱟᱭ ᱥᱮ ᱡᱟᱦᱱᱟᱜ ᱤᱭᱟᱹ ᱠᱷᱟᱡᱽ ᱠᱟᱹᱢᱤ ᱠᱷᱟᱡᱽ ᱵᱩᱡᱷᱟᱹᱣ ᱟᱠᱚ ᱩᱱᱠᱩ ᱦᱚᱠᱚ ᱠᱟᱹᱢᱤᱭᱟᱠᱚ ᱟᱠᱚᱦᱚᱸ
ᱟᱵᱚ ᱟᱹᱛᱩ ᱤᱭᱟᱹ ᱠᱚ ᱴᱚᱞᱟ ᱯᱟᱲᱟ ᱠᱚᱨᱮ ᱫᱚ ᱪᱮᱠᱟᱢ ᱵᱩᱡᱷᱟᱹᱣᱟ?
ᱪᱮᱠᱟᱢ ᱵᱩᱡᱷᱟᱹᱣᱟ ᱦᱮᱸ ᱟᱵᱚ ᱴᱚᱞᱟ ᱯᱟᱲᱟ ᱨᱮᱢᱟ ᱵᱮᱥᱤ ᱚᱱᱠᱟ ᱟᱫᱚᱢ ᱦᱚᱲᱢᱟ ᱫᱟᱬᱟ ᱦᱚᱸ ᱵᱟᱝᱠᱚ ᱫᱟᱲᱟᱭᱼᱟ ᱡᱩᱫᱤ ᱵᱮᱥ ᱵᱮᱥ ᱛᱚᱢ ᱵᱟᱭᱨᱮ ᱩᱱᱟᱹᱜ ᱵᱟᱢ ᱫᱟᱲᱟᱱᱟ ᱛᱟᱦᱚᱞᱮ ᱟᱢ ᱵᱟᱢ ᱵᱩᱡᱽ ᱫᱟᱲᱮᱭᱟᱜ-ᱟ ᱡᱮ ᱟᱢ ᱢᱮᱱᱟ ᱡᱟᱹᱱᱤᱡ ᱟᱹᱰᱤ ᱵᱷᱟᱹᱜᱤ ᱜᱮ ᱢᱤᱱᱟᱹᱧᱟ ᱡᱚᱠᱷᱚᱱ ᱵᱟᱭᱨᱮᱢ ᱪᱟᱞᱟᱜ ᱟᱫᱚᱢ ᱢᱮᱱᱟᱜᱼᱟ ᱟᱨ ᱛᱤᱱᱟᱹᱜ ᱤᱧᱟᱹᱜ ᱚᱥᱩᱵᱤᱫᱟ ᱨᱮ ᱢᱤᱱᱟᱧᱟ ᱾
ᱦᱮᱸ ᱾
ᱡᱚᱠᱷᱚᱱ ᱮᱢ ᱪᱟᱞᱟᱜᱼᱟ ᱥᱟᱵ ᱠᱟᱜ ᱢᱮ ᱡᱟᱦᱟᱸ ᱠᱟᱹᱢᱤ ᱠᱚᱨᱮ ᱜᱮ ᱟᱢ ᱡᱩᱫᱤᱢ ᱪᱟᱞᱟᱜᱼᱟ ᱦᱳᱭᱛᱚ ᱴᱨᱮᱱ ᱛᱮᱢ ᱪᱟᱞᱟᱜᱼᱟ ᱢᱟᱱᱮ ᱡᱮᱱᱟᱨᱮᱞ ᱵᱩᱜᱤᱛᱮ ᱟᱨ ᱮᱴᱟᱜ ᱦᱚᱲ ᱡᱩᱫᱤ ᱚᱱᱟ ᱥᱩᱨ ᱨᱮᱜᱮᱢ ᱧᱮᱞᱮᱭᱟ ᱩᱱᱤ ᱫᱚ ᱢᱟᱱᱮ ᱟᱹᱰᱤ ᱮᱥᱤ ᱤᱭᱟᱹᱛᱮ ᱪᱟᱞᱟᱜ ᱠᱟᱱᱟ ᱮᱥᱤ ᱠᱟᱢᱨᱟᱛᱮ ᱪᱟᱞᱟᱜ ᱠᱟᱱᱟ ᱛᱚᱠᱷᱚᱱ ᱜᱮᱢ ᱵᱩᱡᱟ ᱤᱧ ᱫᱚ ᱟᱨ ᱛᱤᱱᱟᱹᱜ ᱛᱟᱭᱚᱢ ᱨᱮ ᱢᱤᱱᱟᱹᱧᱟ ᱡᱮ ᱟᱨᱦᱚᱸ ᱞᱟᱦᱟᱜ ᱞᱟᱜᱟᱣᱤᱧᱟᱹ ᱩᱱᱠᱩ ᱫᱚ ᱡᱟᱹᱯᱤᱫ ᱡᱟᱹᱯᱤᱫ ᱮᱥᱤ ᱨᱩᱢ ᱛᱮᱠᱚ ᱪᱟᱞᱟᱜ ᱠᱟᱱᱟ ᱟᱨ ᱤᱧ ᱫᱚ ᱚᱱᱠᱟ ᱨᱮᱸᱜᱮ ᱯᱮᱸᱴᱮ ᱮᱠᱫᱚᱢ ᱛᱟᱯᱟᱢᱟᱜ ᱧᱟᱢᱟᱜ ᱫᱮᱡ ᱠᱟᱛᱮᱫ ᱪᱟᱞᱟᱣ ᱦᱩᱭᱩᱜ ᱠᱟᱱ ᱛᱤᱧᱟᱹ ᱛᱚ ᱵᱟᱨᱦᱮ ᱵᱟᱨᱦᱮᱢ ᱩᱰᱩᱝ ᱞᱮᱱ ᱠᱷᱟᱱ ᱯᱚᱨᱤᱥᱛᱤᱛᱤ ᱠᱚᱢ ᱵᱩᱡᱽ ᱫᱟᱲᱮᱭᱟᱜ-ᱟ ᱟᱵᱚ ᱟᱛᱳ ᱚᱲᱟᱜ ᱨᱮᱢᱟ ᱚᱱᱠᱟ ᱵᱟᱦᱨᱮ ᱵᱟᱝᱠᱚ ᱫᱟᱬᱟᱱᱟ ᱚᱱᱠᱟ ᱯᱚᱨᱤᱥᱛᱤᱛᱤ ᱵᱟᱝ ᱠᱚ ᱵᱩᱡᱽ ᱫᱟᱲᱮᱭᱟᱜᱼᱟ ᱾
ᱦᱩᱸ ᱾ ᱟᱨ
ᱟᱨ ᱟᱨ ᱜᱚᱢᱠᱮ ᱛᱟᱦᱚᱞᱮ ᱟᱯᱮ ᱚᱱᱟ ᱠᱚᱨᱮ ᱚᱞᱚᱜ ᱯᱟᱲᱦᱟᱣ ᱠᱚᱫᱚ ᱢᱟᱱᱮ ᱟᱹᱛᱩ ᱴᱚᱞᱟ ᱠᱚᱨᱮ ᱪᱮᱫ ᱞᱮᱠᱟ ᱵᱷᱟᱹᱜᱤ ᱜᱮ ᱛᱚ ᱢᱟᱱᱮ ᱪᱮᱫ ᱞᱮᱠᱟ ᱠᱚ ᱯᱟᱲᱦᱟᱜ ᱠᱟᱱᱟ?
ᱦᱮᱸ ᱯᱟᱲᱦᱟᱣ ᱫᱚ ᱵᱷᱟᱹᱜᱤ ᱜᱮ ᱡᱚᱛᱚ ᱚᱱᱛᱮ ᱫᱚ ᱪᱟᱞᱟᱜ ᱠᱟᱱ ᱜᱮᱭᱟ ᱠᱚ
ᱢᱟᱱᱮ ᱠᱚᱞᱮᱡᱽ ᱠᱚᱫᱚ ᱛᱤᱱᱟᱹᱜ ᱥᱟᱺᱜᱤᱧ ᱠᱚᱨᱮ ᱢᱮᱱᱟᱜ ᱛᱟᱯᱮᱭᱟ? ᱯᱨᱟᱭᱢᱟᱨᱤ ᱤᱥᱠᱩᱞ ᱥᱮ ᱦᱟᱭ ᱤᱥᱠᱩᱞ ᱠᱚ ᱥᱩᱨ ᱥᱩᱯᱩᱨ ᱨᱮᱛᱮ ᱢᱮᱱᱟᱜ ᱟᱥᱮ ᱥᱟᱺᱜᱤᱧ ᱧᱚᱜ ᱠᱚᱨᱮ
ᱟᱞᱮ ᱫᱚ ᱥᱟᱺᱜᱤᱧ ᱱᱚᱰᱮ ᱫᱚ ᱟᱹᱰᱤ ᱥᱟᱺᱜᱤᱧ ᱥᱟᱺᱜᱤᱧ ᱜᱮᱭᱟ ᱾ ᱟᱫᱚ ᱦᱮᱸ ᱦᱳᱥᱴᱮᱞ ᱠᱚᱨᱮ ᱜᱮ ᱰᱷᱮᱨ ᱠᱩ ᱫᱚᱦᱚ ᱠᱟᱠᱩ ᱟᱠᱚ ᱱᱚᱛᱮᱱ ᱠᱚ ᱜᱤᱫᱽᱨᱟᱹ
ᱢᱟᱱᱮ ᱯᱨᱟᱭᱢᱟᱨᱤ ᱤᱥᱠᱩᱞ ᱠᱚᱫᱚ ᱟᱛᱳ ᱨᱮᱫᱚ ᱢᱮᱱᱟᱜ ᱟᱥᱮ ᱵᱟᱹᱱᱩᱜᱼᱟ?
ᱦᱮᱸ ᱯᱨᱟᱭᱢᱟᱨᱤ ᱫᱚ ᱢᱮᱱᱟᱜ ᱜᱮᱭᱟ ᱾
ᱢᱟᱱᱮ ᱦᱟᱭ ᱤᱥᱩᱞ ᱠᱚᱫᱚ ᱮᱠᱴᱩ ᱥᱟᱺᱜᱤᱧ ᱥᱟᱺᱜᱤᱧ ᱧᱚᱜ
ᱦᱮᱸ ᱦᱟᱭ ᱤᱥᱠᱩᱞ ᱫᱚ ᱥᱟᱺᱜᱤᱧ ᱜᱮᱭᱟ ᱾
ᱦᱩᱸ ᱟᱞᱮ ᱦᱚᱸ ᱱᱚᱸᱰᱮ ᱫᱚ ᱯᱨᱟᱭᱢᱟᱨᱤ ᱠᱩᱞ ᱫᱚ ᱟᱛᱳ ᱨᱮᱜᱮ ᱢᱮᱱᱟᱜᱼᱟ ᱟᱨ ᱚᱝᱜᱚᱱᱣᱟᱲᱤ ᱠᱚᱦᱚᱸ ᱢᱮᱱᱟᱜ ᱜᱮᱭᱟ ᱟᱨ ᱦᱟᱭ ᱤᱥᱠᱩᱞ ᱫᱚ ᱦᱟᱜ ᱱᱟᱥᱮᱱᱟᱜ ᱥᱟᱺᱜᱤᱧ ᱢᱟᱱᱮ ᱪᱟᱨ ᱯᱟᱸᱪ ᱠᱤᱞᱳᱢᱤᱴᱟᱨ ᱥᱟᱺᱜᱤᱧ ᱪᱟᱞᱟᱣ ᱦᱩᱭᱩᱜᱼᱟ ᱟᱨ ᱠᱚᱞᱮᱡᱽ ᱠᱚᱫᱚ ᱦᱟᱜ ᱟᱨᱚ ᱦᱚᱸ ᱥᱟᱺᱜᱤᱧ ᱢᱟᱱᱮ ᱫᱚᱥ ᱵᱟᱨᱚ ᱥᱩᱨ ᱥᱩᱯᱩᱨ ᱱᱚᱝᱠᱟ ᱢᱮᱱᱟᱜ ᱠᱟᱫᱟ ᱾ ᱟᱨ ᱦᱟᱭ ᱤᱥᱠᱩᱞ ᱠᱚᱫᱚ ᱢᱮᱱᱟᱜᱼᱟ ᱥᱩᱨ ᱥᱩᱨ ᱛᱮ ᱢᱮᱱᱟᱜ ᱜᱮᱭᱟ ᱰᱷᱮᱨ ᱜᱮ ᱢᱮᱱᱟᱜᱼᱟ, ᱢᱟᱱᱮ ᱯᱮᱭᱟ ᱯᱳᱱᱭᱟ ᱢᱮᱱᱟᱜᱼᱟ ᱾
ᱛᱟᱦᱚᱞᱮ ᱚᱱᱟ ᱟᱯᱮ ᱟᱛᱳ ᱠᱚᱨᱮ ᱠᱷᱚᱡᱽ ᱮᱠᱷᱚᱱ ᱠᱚᱞᱮᱡᱽ ᱠᱚᱨᱮᱱ ᱢᱟᱱᱮ ᱛᱤᱱᱟᱹᱜ ᱜᱟᱱ ᱜᱤᱫᱽᱨᱟᱹ ᱠᱚ ᱢᱮᱱᱟᱜ ᱠᱚ ᱛᱟᱯᱮᱭᱟ?
ᱜᱤᱫᱽᱨᱟᱹ ᱠᱚᱫᱚ ᱡᱚᱛᱚ ᱫᱚ ᱡᱟ ᱞᱟᱹᱴᱩ ᱞᱟᱹᱴᱩ ᱟᱵᱚ ᱤᱭᱟᱹ ᱢᱟᱢ ᱵᱟᱲᱟᱭ ᱜᱮ ᱞᱟᱦᱟ ᱞᱟᱦᱟ ᱠᱚ ᱵᱟᱯᱞᱟᱜ ᱜᱮᱭᱟ ᱠᱚ ᱾ ᱟᱫᱚ ᱚᱝᱠᱟ ᱾ ᱠᱚᱞᱮᱡᱽ ᱠᱚ ᱯᱟᱲᱦᱟᱣ ᱯᱟᱲᱦᱟᱣ ᱛᱮᱜᱮ ᱠᱚ ᱞᱟᱦᱟ ᱨᱮᱠᱚ ᱵᱟᱯᱞᱟᱜ ᱠᱟᱱᱟ, ᱟᱫᱚ ᱱᱤᱛᱚᱜ ᱠᱚ ᱵᱟᱹᱜᱤ ᱵᱟᱲᱟ ᱠᱟᱫᱟ᱾ ᱟᱫᱚ ᱱᱤᱛᱚᱜ ᱠᱟᱹᱴᱤᱡ ᱠᱟᱹᱴᱤᱡ ᱠᱚᱜᱮ ᱢᱮᱱᱟᱜ ᱠᱚᱣᱟ ᱩᱝᱠᱩ ᱦᱟᱭ ᱤᱥᱠᱩᱞ ᱠᱚᱨᱮ ᱠᱚ ᱯᱟᱲᱦᱟᱜ ᱠᱟᱱᱟ᱾
ᱦᱩ ᱦᱩ᱾ ᱟᱞᱮ ᱫᱚ ᱦᱟᱸᱜ ᱚᱱᱠᱟ ᱢᱟᱱᱮ ᱦᱮᱸ ᱟᱫᱚᱢ ᱠᱚᱫᱚ ᱢᱟᱱᱮ ᱪᱮᱫ ᱞᱮᱠᱟ ᱯᱟᱲᱦᱟᱜ ᱯᱟᱲᱦᱟᱜ ᱛᱮ ᱥᱮᱵᱷᱮᱱ, ᱟᱭᱤᱴ ᱠᱚᱨᱮ ᱦᱚᱠᱚ ᱵᱟᱹᱜᱤ ᱫᱟ ᱟᱨ ᱚᱝᱠᱟ ᱠᱟᱹᱢᱤ ᱠᱚ ᱪᱟᱞᱟᱜ ᱠᱟᱱᱟ᱾ ᱢᱟᱱᱮ ᱡᱟᱦᱟ ᱢᱟᱱᱮ ᱞᱟᱯᱷᱟᱝ ᱥᱮᱪᱮᱡ ᱥᱮᱡ ᱫᱚ ᱩᱱᱟᱹᱜ ᱵᱟᱝᱠᱚ ᱞᱟᱦᱟ ᱦᱤᱡᱩᱜ ᱠᱟᱱᱟ᱾ ᱚᱠᱚᱭ ᱫᱚ ᱥᱮᱵᱷᱮᱱ ᱨᱮ ᱚᱠᱚᱭ ᱫᱚ ᱥᱤᱠᱥ ᱨᱮ ᱚᱠᱚᱭ ᱫᱚ ᱟᱭᱤᱴ ᱨᱮ ᱱᱚᱜ-ᱚ ᱱᱚᱝᱠᱟ ᱠᱟᱛᱮᱜ ᱟᱫᱚᱢ ᱦᱚᱲ ᱫᱚᱠᱚ ᱵᱟᱹᱜᱤᱭᱟᱜ ᱠᱟᱱᱟ᱾ ᱟ ᱠᱚᱞᱮᱡᱽ ᱛᱚᱠᱚ ᱚᱱᱠᱟ ᱞᱮᱵᱮᱜ ᱦᱚᱸ ᱵᱟᱝᱠᱚ ᱞᱮᱵᱮᱜ ᱛᱤᱭᱳᱜ ᱮᱫᱟ ᱟᱫᱚᱢ ᱠᱚᱫᱚ᱾ᱦᱚᱭ ᱛᱚᱠᱚ ᱪᱟᱞᱟᱜ ᱠᱟᱱᱟ ᱟᱨ ᱛᱤᱨᱞᱟᱹ ᱠᱚᱫᱚ ᱚᱝᱠᱟ ᱵᱟᱯᱞᱟᱜ ᱠᱟᱱᱟ ᱠᱚ ᱥᱮ ᱟᱵᱚ ᱡᱟ ᱠᱚᱲᱟ ᱜᱤᱫᱽᱨᱟᱹ ᱜᱮ ᱢᱤᱫᱴᱮᱱ ᱡᱩᱫᱤ ᱛᱟᱦᱮᱱ ᱛᱟᱭ ᱠᱷᱟᱡ ᱫᱚ ᱱᱟᱥᱮᱱᱟᱜ ᱞᱟᱯᱷᱟᱝ ᱥᱮ- ᱥᱮᱪᱮᱫ ᱪᱟᱞᱟᱣ ᱞᱮᱱᱠᱟᱱ ᱟᱨᱚ ᱵᱷᱟᱜᱤᱜᱼᱟ ᱢᱟᱱᱮ ᱵᱷᱟᱹᱜᱤ ᱠᱤᱪᱷᱩ ᱱᱟᱯᱟᱭ ᱛᱮ ᱡᱤᱫᱤᱢ ᱥᱤᱠᱷᱱᱟᱹᱛᱚᱜᱼᱟ ᱟᱨᱦᱚᱸ ᱱᱟᱯᱟᱭᱚᱜᱼᱟ᱾ ᱦᱩᱸ
ᱦᱩᱸ ᱦᱩᱸ ᱟᱫᱚ ᱟᱹᱰᱤ ᱞᱟᱦᱟ ᱞᱟᱦᱟ ᱠᱳ ᱵᱟᱯᱞᱟᱜ ᱠᱟᱱᱟ᱾ ᱚᱱᱟ ᱠᱚᱨᱮᱱᱟᱜ ᱛᱷᱚᱲᱟ ᱞᱟᱹᱭ ᱛᱟᱞᱟᱝ ᱢᱮ
ᱦᱮᱸ ᱮᱠᱟᱞ ᱟᱹᱰᱤ ᱱᱟᱯᱟᱭ ᱠᱩᱠᱞᱤ ᱠᱟᱱᱟ ᱱᱚᱜᱼᱚᱭ ᱡᱟᱦᱟᱸ ᱱᱤᱛᱚᱜ ᱟᱵᱚᱣᱟᱜ ᱥᱟᱶᱛᱟ ᱨᱮ ᱧᱮᱞᱚᱜ ᱠᱟᱱᱟ ᱢᱟᱱᱮ ᱟᱹᱰᱤ ᱩᱢᱮᱨ ᱠᱷᱚᱱ ᱜᱮ ᱵᱟᱯᱞᱟᱜ ᱠᱟᱱᱟ ᱠᱚ ᱛᱚ, ᱱᱚᱣᱟ ᱫᱚ ᱟᱹᱰᱤ ᱥᱚᱢᱟᱡᱽ ᱨᱮ ᱚᱥᱩᱵᱤᱫᱷᱟ ᱦᱳᱭᱳᱜᱼᱟ᱾ ᱪᱮᱫ ᱞᱮᱠᱟ? ᱟᱵᱚᱣᱟᱜ ᱥᱚᱢᱟᱡᱽ ᱟᱨᱦᱚᱸ ᱛᱟᱭᱚᱢᱚᱜᱼᱟ᱾ ᱪᱮᱫ ᱞᱮᱠᱟᱨᱮ ᱟᱵᱚᱣᱟᱜ ᱡᱮᱢᱚᱱ ᱢᱤᱫᱴᱮᱱ ᱠᱚᱲᱟ ᱜᱤᱫᱽᱨᱟᱹ ᱡᱩᱫᱤ ᱟᱡ ᱥᱳᱞᱳ ᱵᱚᱪᱷᱚᱨ ᱥᱮ ᱥᱟᱛᱨᱚ ᱵᱚᱪᱷᱚᱨ ᱨᱮ ᱵᱟᱯᱞᱟ ᱛᱟᱦᱚᱞᱮ ᱩᱱᱤ ᱤᱠᱳᱱᱚᱢᱤᱠ ᱛᱮᱭ ᱫᱩᱨᱵᱚᱞᱚᱜᱼᱟ᱾ᱢᱟᱱᱮ ᱩᱱᱤ ᱴᱟᱠᱟ ᱯᱚᱭᱥᱟ ᱨᱳᱡᱜᱟᱨ ᱨᱮ ᱵᱟᱝ ᱧᱤᱨ ᱛᱮ ᱩᱱᱤ ᱥᱚᱝᱥᱟᱨ ᱨᱮ ᱧᱤᱨ ᱠᱷᱚᱲᱚᱜ ᱠᱟᱱᱟ᱾ ᱢᱟᱱᱮ ᱠᱩᱧ ᱨᱮ ᱮᱠᱫᱚᱢ ᱧᱤᱨ ᱥᱟᱸᱡᱚᱜ ᱚᱱᱠᱟ ᱞᱮᱠᱟ ᱢᱟᱱᱮ ᱯᱚᱨᱤᱥᱛᱤᱛᱤ ᱵᱮᱱᱟᱜ ᱛᱟᱭᱟ ᱩᱱᱤ ᱫᱚ, ᱯᱚᱨᱮ ᱛᱮ ᱡᱩᱫᱤ ᱥᱚᱝᱥᱟᱨᱮ ᱪᱟᱞᱩᱜᱼᱟ ᱜᱤᱫᱽᱨᱟᱹ ᱠᱚ ᱦᱩᱭᱩᱜ ᱛᱟᱭᱟ ᱴᱟᱠᱟᱭ ᱤᱱᱠᱟᱢ ᱠᱷᱚᱨᱪᱟᱜ ᱛᱟᱭᱟ ᱦᱟᱱᱮ ᱜᱤᱫᱽᱨᱟᱹᱣᱟᱜ ᱯᱟᱲᱦᱟᱣ ᱨᱟᱱ ᱦᱟᱹᱥᱳ ᱛᱟᱯᱚᱨᱮ ᱯᱚᱨᱤᱵᱟᱨ ᱢᱮᱱᱟᱜ ᱛᱟᱭᱟ᱾ ᱛᱟᱦᱚᱞᱮ ᱩᱱᱤ ᱫᱚ ᱢᱟᱱᱮ ᱮᱴᱟᱜ ᱡᱮ ᱟᱭᱟᱜ ᱯᱷᱮᱢᱮᱞᱤ ᱟᱨᱦᱚᱸ ᱢᱟᱱᱮ ᱰᱷᱮᱨ ᱚᱲᱟᱜ ᱫᱩᱣᱟᱹᱨ ᱞᱟᱹᱜᱤᱜ ᱫᱚ ᱵᱟᱭ ᱠᱟᱢᱟᱣ ᱫᱟᱲᱮᱭᱟᱜᱼᱟ᱾ ᱛᱚ ᱱᱚᱣᱟ ᱠᱚ ᱚᱥᱩᱵᱤᱫᱟ ᱦᱳᱭ ᱫᱟᱲᱮᱭᱟᱜᱼᱟ, ᱟᱨ ᱡᱩᱫᱤ ᱡᱟᱦᱟᱭ ᱢᱤᱫᱴᱮᱱ ᱥᱮᱴᱮᱞ ᱠᱟᱛᱮᱜ ᱮ ᱵᱟᱯᱞᱟᱜᱼᱟ ᱛᱟᱦᱚᱞᱮ ᱩᱱᱤ ᱫᱚ ᱯᱚᱭᱥᱟ ᱦᱚᱸ ᱦᱤᱡᱩᱜ ᱛᱟᱭᱟ᱾ ᱦᱮᱸ ᱡᱟᱜᱮ ᱯᱟᱲᱦᱟᱣ ᱠᱟᱛᱮᱫ ᱛᱟᱦᱚᱞᱮ ᱩᱱᱤ ᱫᱚ ᱢᱟᱱᱮ ᱨᱚᱡᱽᱜᱟᱨ ᱨᱮᱭᱟᱜ ᱨᱟᱥᱛᱟ ᱥᱮ ᱦᱚᱨ ᱫᱚᱭ ᱧᱟᱢ ᱤᱫᱤᱭᱟ᱾ ᱥᱮᱪᱮᱫ ᱛᱟᱦᱮᱱ ᱛᱟᱢ ᱠᱷᱟᱡ ᱫᱚ ᱱᱟᱥᱮᱱᱟᱜ ᱟᱨ ᱥᱮᱪᱮᱫ ᱠᱚ ᱵᱟᱝ ᱛᱟᱦᱮᱱ ᱛᱟᱢᱟ ᱠᱚᱢ ᱵᱚᱭᱮᱥ ᱨᱮ ᱵᱟᱯᱞᱟ ᱞᱮᱱᱠᱷᱟᱡ ᱫᱚ ᱚᱱᱮ ᱚᱱᱠᱟ ᱡᱚᱢ
ᱦᱩᱸ ᱟᱨᱦᱚᱸ ᱜᱤᱫᱽᱨᱟᱹ ᱠᱚᱦᱚᱸ ᱠᱚ ᱞᱟᱹᱴᱩ ᱟᱠᱚ ᱩᱱᱤ ᱪᱮᱫ ᱮᱢ ᱪᱮᱫ ᱟᱭᱟ, ᱦᱮᱸ ᱥᱮ ᱵᱟᱝ? ᱟᱢ ᱢᱟ ᱦᱮᱸ ᱟᱢ ᱢᱟ ᱯᱟᱲᱦᱟᱣ ᱦᱚᱸ ᱵᱟᱝ ᱪᱮᱫ ᱦᱚᱸ ᱵᱟᱝ ᱞᱟᱦᱟᱨ ᱨᱮᱢ ᱵᱟᱯᱞᱟ ᱟᱠᱟᱱᱟ᱾ᱪᱮᱫ ᱮᱢ ᱪᱮᱫᱮᱭᱟ? ᱟᱢ ᱧᱮᱞᱛᱮ ᱩᱱᱤ ᱦᱚᱸᱭ ᱢᱮᱱᱟᱭ᱾ ᱤᱧ ᱤᱧ ᱜᱚᱜᱚ ᱥᱮ ᱤᱧ ᱵᱟᱵᱟ ᱞᱟᱦᱟ ᱨᱮᱠᱤᱱ ᱵᱟᱯᱞᱟ ᱞᱮᱱᱟ᱾
ᱦᱮᱸ᱾ᱢᱮᱱ ᱞᱮᱠᱷᱟ ᱠᱚᱢ ᱩᱢᱮᱨ ᱨᱮ ᱵᱟᱯᱞᱟ ᱫᱚ ᱟᱵᱚᱣᱟᱜ ᱥᱚᱢᱟᱡᱽ ᱨᱮᱱᱟᱜ ᱦᱚᱸ ᱠᱷᱚᱛᱤ ᱢᱮᱱᱟᱜᱼᱟ᱾ ᱟᱨ ᱱᱤᱡᱮᱨᱟᱜ ᱢᱟ ᱠᱷᱚᱛᱤ ᱢᱟ ᱦᱩᱭᱩᱜ ᱜᱮ᱾ ᱪᱮᱫᱟᱜ ᱥᱮ ᱥᱤᱠᱷᱱᱟᱹᱛ ᱢᱟ ᱦᱚᱸ ᱵᱟᱝ ᱛᱟᱦᱮᱱ ᱛᱟᱢᱟ ᱟᱨ ᱚᱱᱠᱟ ᱴᱟᱠᱟ ᱠᱟᱹᱣᱰᱤ ᱠᱟᱹᱴᱤᱡ ᱦᱚᱸ ᱵᱟᱢ ᱡᱚᱜᱟᱣ, ᱡᱚᱜᱟᱣ ᱡᱚᱛᱚᱱ ᱫᱟᱲᱮᱭᱟᱜᱼᱟ᱾ ᱢᱤᱫ ᱫᱷᱟᱣ ᱥᱚᱝᱥᱟᱨ ᱨᱮᱢ ᱵᱚᱞᱚ ᱞᱮᱱᱠᱷᱟᱱ ᱫᱚ ᱴᱟᱠᱟ ᱚᱱᱠᱟ ᱫᱚ ᱟᱫᱚ ᱢᱟᱱᱮ ᱡᱩᱫᱤ ᱥᱳᱨᱥ ᱚᱱᱠᱟ ᱵᱟᱝ ᱛᱟᱦᱮᱱ ᱛᱟᱢᱟ᱾ ᱛᱟᱦᱚᱞᱮ ᱢᱟᱱᱮ ᱡᱚᱜᱟᱣ ᱫᱚ ᱵᱟᱢ ᱫᱟᱲᱮᱭᱟᱜᱼᱟ᱾ ᱠᱷᱟᱹᱞᱤ ᱡᱚᱢ ᱟᱨ ᱧᱩ ᱠᱟᱹᱢᱤ ᱡᱚᱢ ᱧᱩ ᱚᱱᱮ ᱚᱱᱠᱟ ᱜᱮ ᱦᱩᱭᱩᱜᱼᱟ᱾
ᱱᱤᱡᱮᱛᱮ ᱟᱯᱱᱟᱨ ᱛᱮ ᱠᱮᱸᱴᱮᱡ ᱠᱮᱸᱴᱮᱡ ᱠᱟᱛᱮ ᱜᱮ ᱴᱷᱤᱠᱚᱜᱼᱟ, ᱚᱱᱟ ᱠᱚᱫᱚ᱾
ᱦᱳᱭ᱾ ᱱᱤᱡᱮᱛᱮ ᱠᱮᱸᱴᱮᱡ ᱛᱤᱸᱜᱩ ᱠᱟᱛᱮᱫ ᱵᱟᱯᱞᱟ ᱠᱚᱫᱚ ᱟᱹᱰᱤ ᱵᱷᱟᱹᱜᱤ ᱡᱤᱱᱤᱥ ᱢᱟᱱᱮ ᱵᱷᱟᱜᱤᱭᱟ ᱟᱨ ᱠᱟᱹᱴᱤᱡ ᱩᱢᱮᱨ ᱨᱮ ᱡᱟᱦᱟᱸᱭ ᱫᱚ ᱢᱟᱱᱮ ᱠᱟᱹᱴᱤᱡ ᱦᱚᱸ ᱵᱟᱝ ᱛᱟᱦᱮᱱᱟ ᱟᱢ ᱦᱚᱭᱛᱳ ᱨᱚᱡᱽᱜᱟᱨ ᱠᱚᱢ ᱥᱮᱬᱟ ᱠᱮᱫᱟ᱾ ᱫᱤᱭᱮ ᱯᱚᱨ ᱟᱢᱫᱚ ᱟᱢ ᱥᱮᱫ ᱵᱟᱯᱞᱟ ᱢᱮᱥᱮ ᱟᱫᱚ ᱚᱥᱩᱵᱤᱫᱟ ᱫᱚ ᱵᱟᱝ ᱦᱩᱭᱩᱜ ᱛᱟᱢᱟ᱾
ᱦᱩᱸ ᱦᱩᱸ
ᱟᱯᱮ ᱥᱮᱫ ᱛᱟᱦᱚᱞᱮ ᱚᱱᱠᱟ ᱚᱱᱠᱟ ᱠᱟᱹᱴᱤᱡ ᱩᱢᱮᱨ ᱠᱚᱨᱮ ᱪᱮᱫ ᱞᱮᱠᱟ ᱡᱟᱹᱥᱛᱤ ᱠᱟᱭᱛᱮ ᱦᱩᱭᱩᱜ ᱠᱟᱱᱟ ᱥᱮ ᱠᱚᱢ ᱧᱚᱜ?
ᱦᱩᱭ ᱫᱚ ᱚᱱᱟ ᱞᱚᱠᱰᱟᱣᱩᱱ ᱵᱟᱫ ᱜᱮ ᱛᱷᱚᱲᱟ ᱦᱩᱭᱩᱜ ᱠᱟᱱ ᱛᱟᱦᱮᱱᱟ᱾ ᱟᱹᱰᱤ ᱠᱟᱡᱟᱠ ᱱᱤᱛᱚᱜ ᱫᱚ ᱮᱱᱦᱚᱸ ᱠᱚᱢ ᱧᱚᱜ ᱠᱟᱱᱟ᱾
ᱦᱳᱭ ᱟᱞᱮ ᱦᱚᱸ ᱱᱚᱛᱮ ᱚᱱᱟ ᱞᱚᱠᱰᱟᱣᱩᱱ ᱯᱚᱨᱮ ᱦᱟᱸᱜ ᱢᱟᱱᱮ ᱟᱹᱰᱤ ᱟᱹᱰᱤ ᱢᱮᱱᱛᱮ ᱵᱟᱨᱭᱟ ᱥᱮ ᱯᱮᱭᱟ ᱟᱞᱮ ᱟᱹᱛᱩ ᱨᱮᱜᱮ ᱦᱟᱸᱜ ᱧᱮᱞ ᱠᱟᱱᱟ᱾ ᱟᱨ ᱢᱟᱱᱮ ᱫᱟᱹᱲ ᱠᱟᱜᱼᱟ ᱠᱚ ᱚᱠᱚᱭ ᱠᱚᱫᱚ ᱠᱚ ᱟᱹᱜᱩ ᱟᱠᱟᱫ ᱠᱚᱣᱟ᱾ ᱢᱟᱱᱮ ᱟᱫᱚ ᱱᱤᱛᱚᱜ ᱦᱟᱸᱜ ᱠᱚ ᱢᱟᱱᱮ ᱱᱤᱭᱟᱹ ᱥᱮᱨᱢᱟ ᱥᱮ ᱞᱟᱦᱟ ᱥᱮᱨᱢᱟ ᱠᱚᱫᱚ ᱦᱟᱸᱜ ᱵᱟᱝ ᱦᱩᱭ ᱵᱟᱲᱟᱣ ᱟᱠᱟᱱᱟ ᱦᱟᱜ᱾ ᱟᱫᱚ ᱛᱷᱚᱲᱟ ᱥᱟᱵᱷᱟᱵᱤᱠ ᱧᱚᱜ ᱟᱠᱟᱱᱟ᱾
ᱚᱱᱠᱟ ᱜᱮ ᱟᱪᱠᱟ ᱟᱪᱠᱟ ᱜᱮᱠᱚ ᱵᱟᱯᱟᱜ ᱠᱟᱱᱟ ᱠᱚ ᱫᱟᱹᱲ ᱫᱟᱠᱚ ᱨᱟᱹᱥᱠᱟᱹ ᱜᱮ ᱵᱟᱝ ᱵᱩᱡᱷᱟᱹᱜ ᱠᱟᱱᱟ᱾ ᱪᱮᱢ ᱢᱮᱱᱟ ᱡᱮ ᱵᱟᱯᱞᱟ ᱦᱩᱭᱩᱜᱼᱟ᱾ ᱨᱟᱹᱥᱠᱟᱹ ᱦᱩᱭᱩᱜᱼᱟ᱾ ᱴᱚᱞᱟᱨᱮ ᱢᱚᱡᱽ ᱜᱮ ᱚᱱᱟ ᱵᱟᱝ ᱦᱩᱭᱩᱜ ᱠᱟᱱᱟ᱾
ᱚᱱᱟ ᱛᱚ ᱵᱟᱝ ᱧᱟᱢᱚᱜ ᱠᱟᱱᱟ ᱡᱟᱦᱟᱸ ᱢᱟᱱᱮ ᱡᱟᱦᱟᱸ ᱫᱚ ᱛᱚ ᱢᱟᱱᱮ ᱡᱟᱦᱟᱸ ᱥᱟᱨ ᱥᱟᱹᱜᱩᱱ ᱟᱛᱮᱜ ᱦᱩᱭᱩᱜᱼᱟ᱾ ᱚᱱᱟ ᱨᱮᱫᱚ ᱢᱤᱫᱴᱮᱱ ᱟᱞᱟᱫᱟ ᱨᱟᱹᱥᱠᱟᱹ ᱛᱟᱦᱮᱱᱟ᱾ ᱡᱮ ᱵᱟᱹᱨᱭᱟᱹᱛ ᱠᱚᱦᱚᱢ ᱪᱟᱞᱟᱜᱼᱟ ᱵᱟᱝᱠᱷᱟᱱ ᱫᱚ ᱵᱟᱹᱨᱭᱟᱹᱛ ᱠᱚ ᱦᱤᱡᱩᱜᱼᱟ᱾ ᱡᱟᱦᱟᱱᱟᱜ ᱜᱮ ᱢᱤᱫᱴᱮᱱ ᱚᱱᱟ ᱵᱟᱯᱞᱟ ᱨᱮ ᱢᱤᱫᱴᱮᱱ ᱨᱟᱹᱥᱠᱟᱹ ᱫᱚ ᱡᱩᱫᱟᱹ ᱧᱚᱜ ᱜᱮ ᱛᱟᱦᱮᱱᱟ ᱟᱨ ᱱᱚᱝᱠᱟ ᱛᱮᱢᱟ ᱠᱷᱟᱹᱞᱤ ᱦᱳᱭᱛᱳ ᱯᱚᱨᱛᱮ ᱵᱷᱚᱡᱽ ᱠᱚᱢᱚᱜ ᱠᱟᱱᱟ, ᱚᱱᱟ ᱫᱚ ᱠᱷᱟᱹᱞᱤ ᱡᱚᱢ ᱞᱮᱠᱟ ᱵᱷᱟᱴᱩ ᱵᱷᱚᱡᱽ ᱡᱟᱦᱟᱸ ᱠᱚ ᱢᱮᱛᱟᱜ ᱠᱟᱱᱟ᱾ ᱚᱱᱮ ᱚᱱᱟ ᱠᱚ ᱦᱩᱭᱩᱜ ᱠᱟᱱᱟ᱾
ᱦᱮᱸ ᱦᱩᱸ
ᱦᱮᱸᱻ ᱟᱨ ᱛᱤᱨᱮ ᱛᱟᱦᱚᱞᱮ ᱰᱟᱹᱵᱽᱨᱟᱹᱜ ᱠᱚᱫᱚ ᱛᱤᱨᱮ ᱦᱩᱭᱩᱜᱼᱟ ᱯᱟᱭᱨᱟᱜ ᱠᱚᱫᱚ᱾
ᱯᱟᱭᱨᱟᱜ ᱠᱚᱫᱚ ᱟᱹᱭᱩᱵ ᱵᱮᱲᱟ ᱥᱮᱫ ᱜᱮ᱾ ᱱᱤᱛᱚᱜ ᱫᱚ ᱛᱚ ᱡᱟᱦᱟᱸ ᱠᱟᱹᱢᱤ ᱠᱚ ᱚᱲᱟᱜ ᱨᱮ ᱛᱟᱦᱮᱱ ᱠᱷᱟᱡ ᱠᱚ ᱢᱮᱱ ᱠᱷᱟᱡ ᱱᱚᱣᱟ ᱠᱟᱹᱢᱤ ᱜᱚᱫ ᱠᱟᱜ-ᱟᱢ ᱥᱮ ᱦᱟᱱᱟ ᱠᱟᱹᱢᱤ ᱜᱚᱜ ᱠᱟᱜ-ᱟᱢ ᱩᱱ ᱥᱚᱢᱚᱭ ᱠᱟᱹᱢᱤ ᱦᱩᱭᱩᱜᱼᱟ᱾ ᱟᱵᱟᱨ ᱩᱫᱽᱜᱟᱹᱨᱚᱜᱼᱟᱢ ᱱᱚᱛᱮ ᱟᱹᱭᱩᱵ ᱵᱮᱲᱟ ᱜᱮ ᱵᱚᱞᱮ ᱴᱷᱤᱠ ᱫᱚ ᱰᱟᱹᱵᱽᱨᱟᱹ ᱠᱚᱫᱚ
ᱦᱮᱸ ᱱᱤᱛᱚᱜ ᱦᱚᱸᱢ ᱯᱟᱭᱨᱟ ᱞᱮᱱᱠᱷᱟᱡ ᱢᱟᱱᱮ ᱯᱟᱭᱨᱟ ᱞᱮᱠᱟ ᱦᱚᱸ ᱵᱟᱢ ᱵᱩᱡᱷᱟᱹᱣᱼᱟ ᱟᱨ ᱢᱟᱱᱮ ᱴᱷᱤᱠ ᱴᱷᱟᱠ ᱵᱟᱝ ᱵᱩᱡᱷᱟᱹᱜᱼᱟ ᱟᱨᱚ ᱡᱟᱹᱱᱤᱡ ᱯᱟᱭᱨᱟ ᱥᱟᱱᱟ ᱚᱱᱮ ᱚᱱᱠᱟ ᱵᱩᱡᱷᱟᱹᱜᱼᱟ᱾
ᱦᱮᱸ ᱦᱮᱸ
ᱴᱷᱤᱠ ᱜᱮᱭᱟ ᱢᱟ ᱚᱠᱛᱚ ᱠᱚ ᱡᱟᱹᱱᱤᱡ ᱦᱩᱭᱮᱱ ᱛᱟᱞᱟᱝᱟ ᱜᱚᱢᱠᱮ ᱢᱟ ᱴᱷᱤᱠ ᱜᱮᱭᱟ᱾
ᱦᱮᱸ ᱦᱮᱸ ᱴᱷᱤᱠ ᱜᱮᱭᱟ᱾